ᱡᱚᱦᱟᱨ ᱜᱮ᱾
ᱥᱟᱹᱜᱩᱱ ᱥᱮᱛᱟᱜ
ᱥᱟᱹᱜᱩᱱ ᱥᱮᱛᱟᱜ ᱜᱚᱢᱠᱮ
ᱮᱠᱫᱚᱢ ᱪᱮᱫ ᱞᱮᱠᱟ ᱢᱮᱱᱟᱜ ᱟᱠᱟᱟ ᱵᱤᱱᱟ
ᱮᱸ ᱱᱟᱯᱟᱭ ᱜᱮ ᱢᱮᱱᱟᱜ ᱟᱠᱟᱫ ᱞᱤᱧᱟᱹ᱾
ᱚᱲᱟᱜ ᱚᱲᱟᱜ ᱠᱚᱨᱮ ᱟᱹᱞᱤᱧ ᱱᱤᱛᱚᱜ ᱫᱚ ᱪᱟᱸᱫᱟ ᱵᱚᱸᱜᱟᱟᱜ ᱦᱟ ᱨᱩᱣᱟᱹᱲ ᱛᱮ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ᱾
ᱦᱮᱸ ᱱᱟᱯᱟᱭ ᱛᱟᱦᱚᱞᱮᱠᱷᱟᱡ ᱜᱮ ᱱᱟᱯᱟᱭ ᱜᱮ᱾
ᱦᱳᱭ ᱚᱲᱟᱜ ᱦᱚᱲ ᱠᱚ ᱪᱮᱫ ᱞᱮᱠᱟ ᱢᱮᱱᱟᱜ ᱟᱠᱟᱜ ᱠᱚᱣᱟ?
ᱦᱮᱸ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱟᱠᱟᱜ ᱠᱚᱣᱟ᱾ ᱠᱟᱹᱢᱤ ᱠᱟᱥᱱᱤ ᱨᱮᱠᱚ ᱫᱷᱩᱨᱟᱹᱣ ᱟᱠᱟᱱᱟ ᱦᱮᱸ᱾
ᱟᱨ ᱪᱟᱥᱵᱟᱥ ᱠᱚᱯᱮ ᱨᱟᱠᱟᱵ ᱠᱟᱜᱼᱟ ᱥᱮ ᱵᱟᱝ ᱜᱚᱝᱠᱮ?
ᱦᱳᱭ ᱦᱳᱭ ᱨᱟᱠᱟᱵ ᱦᱮᱡ ᱟᱹᱜᱩ ᱦᱩᱭ ᱟᱠᱟᱱᱟ᱾ ᱢᱟᱱᱮ ᱟᱨ ᱵᱟᱨᱥᱤᱧ ᱯᱮ ᱮᱢᱟ ᱠᱷᱟᱡ ᱜᱮ ᱟᱞᱮ ᱚᱱᱛᱮ ᱫᱚ ᱪᱟᱥ ᱠᱚᱫᱚ ᱨᱟᱠᱟᱵ ᱜᱚᱲᱤᱭᱟᱜᱼᱟ᱾
ᱦᱳᱭ ᱦᱳᱭ ᱟᱹᱰᱤ ᱱᱟᱯᱟᱭ
ᱟᱹᱵᱤᱱᱟᱜ ᱚᱱᱛᱮ ᱜᱮ ᱚᱠᱟ ᱞᱮᱠᱟ ᱪᱟᱥ ᱠᱚᱠᱚ ᱨᱟᱠᱟᱵ ᱠᱮᱜᱼᱟ ᱥᱮ ᱵᱟᱝ ᱜᱚᱝᱠᱮ?
ᱱᱚᱛᱮ ᱫᱚ ᱜᱚᱝᱠᱮ ᱟᱹᱣᱨᱤᱭᱼᱟ ᱱᱚᱛᱮ ᱫᱚ ᱱᱚᱜᱼᱚᱭ ᱢᱟᱱᱮ ᱮᱦᱚᱵ ᱠᱟᱜᱼᱟ ᱞᱮ᱾
ᱦᱮᱸ
ᱞᱟᱦᱟ ᱜᱮ
ᱟᱪᱪᱷᱟ
ᱦᱳᱭ ᱦᱳᱭ ᱟᱨ ᱜᱚᱝᱠᱮ ᱪᱮᱫ ᱱᱤᱭᱮ ᱞᱟᱝ ᱜᱟᱞᱚᱪᱟ ᱪᱮᱫ ᱱᱤᱭᱟᱹ ᱞᱟᱝ ᱜᱟᱞᱚᱪ ᱞᱮᱠᱷᱟᱱ ᱱᱟᱯᱟᱭᱚᱜᱼᱟ ᱟᱹᱵᱤᱱᱟᱜ᱾ ᱢᱚᱱᱮ ᱥᱟᱵᱤᱱᱟ ᱫᱤᱥ ᱦᱚᱫᱤᱥ ᱪᱮᱫ ᱵᱤᱱ ᱯᱟᱸᱡᱟ ᱧᱟᱢ ᱮᱜᱼᱟ ᱠᱟᱹᱴᱤᱡ ᱵᱤᱱ ᱞᱟᱹᱭ ᱵᱩᱴᱟᱹᱣ ᱞᱮᱠᱷᱟᱱ ᱠᱟᱹᱴᱤᱡ ᱱᱟᱯᱟᱭᱚᱜᱼᱟ᱾
ᱦᱳᱭ ᱦᱳᱭ᱾ ᱚᱱᱮ ᱜᱟᱞᱢᱟᱨᱟᱣ ᱫᱚ ᱱᱚᱝᱠᱟᱱᱟᱜ ᱜᱟᱞᱢᱟᱨᱟᱣ ᱡᱟᱦᱟᱸ ᱫᱚ ᱟᱵᱚ ᱥᱟᱶᱛᱟ ᱥᱮ ᱥᱚᱢᱟᱡᱽ ᱨᱮ ᱱᱟᱯᱟᱭᱚᱜᱼᱟ
ᱦᱮᱸ᱾
ᱦᱳᱭ ᱚᱱᱟ ᱠᱚ ᱡᱟᱦᱟᱸ ᱠᱚ ᱵᱟᱲᱟᱭ ᱛᱮᱱᱟᱜ ᱢᱮᱱᱟᱜᱼᱟ, ᱥᱮ ᱵᱟᱝ ᱵᱟᱲᱟᱭ ᱦᱩᱭ ᱟᱠᱟᱱᱟ ᱚᱱᱟ ᱠᱳ ᱟᱯᱮ ᱫᱤᱥᱚᱢ ᱟᱞᱮ ᱫᱤᱥᱚᱢ ᱪᱮᱫ ᱞᱮᱠᱟ ᱵᱷᱮᱜᱟᱨ ᱵᱷᱮᱜᱟᱨ ᱜᱮᱭᱟ᱾
ᱦᱳᱭ ᱦᱳᱭ᱾
ᱦᱳᱭᱥᱮ ᱚᱱᱟ ᱠᱚ ᱞᱤᱭᱮ ᱜᱟᱞᱢᱟᱨᱟᱣ ᱞᱮ ᱠᱷᱟᱱ ᱟᱹᱰᱤ ᱱᱟᱯᱟᱭ ᱠᱚᱜᱼᱟ᱾ ᱟᱫᱚ ᱞᱟᱹᱭ ᱛᱞᱟᱝ
ᱟᱪᱪᱷᱟ ᱜᱚᱝᱠᱮ, ᱟᱪᱪᱷᱟ ᱜᱚᱝᱠᱮ ᱱᱚᱣᱟ ᱞᱟᱦᱟ ᱟᱹᱞᱤᱧ ᱞᱟᱹᱭᱮᱜᱼᱟ ᱟᱹᱞᱤᱧᱟᱜ ᱢᱤᱫᱴᱟᱝ ᱢᱚᱱᱮᱨᱮ ᱫᱤᱥ ᱦᱩᱫᱤᱥ ᱦᱮᱡ ᱟᱠᱟᱱᱟ᱾
ᱦᱮᱸ ᱞᱟᱹᱭᱵᱤᱱ᱾
ᱢᱟ ᱡᱟᱦᱟᱸ ᱯᱟᱹᱦᱤᱞ ᱦᱟᱯᱲᱟᱢ ᱠᱚᱣᱟᱜ ᱡᱟᱦᱟᱸ ᱢᱚᱪᱟ ᱠᱷᱚᱱᱟᱜ ᱡᱟᱦᱟᱸ ᱜᱚᱞᱯᱷᱚ ᱥᱮ ᱡᱟᱦᱟᱸ ᱠᱟᱛᱷᱟ᱾ ᱛᱷᱟ ᱵᱚᱱ ᱟᱸᱡᱚᱢ ᱟᱠᱟᱫ ᱫᱮᱵ ᱫᱮᱵᱟᱞᱳᱠ ᱟᱜ
ᱦᱳᱭ ᱦᱳᱭ᱾
ᱠᱚ ᱚᱱᱟ ᱠᱚ ᱚᱱᱟ ᱠᱚ ᱱᱤᱭᱟᱹᱮ ᱜᱟᱞᱚᱪ ᱞᱮᱠᱷᱟᱱ ᱪᱮᱫ ᱞᱮᱠᱟ ᱱᱟᱯᱟᱭ ᱵᱟᱝ ᱱᱟᱯᱟᱭᱚᱜ ᱛᱮ?
ᱦᱳᱭ ᱚᱱᱟ ᱠᱚ ᱞᱤᱭᱮ ᱦᱚᱸ ᱱᱟᱯᱟᱭᱚᱜᱼᱟ ᱢᱟᱱᱮ ᱚᱱᱟ ᱠᱚᱫᱚ ᱟᱵᱚ ᱫᱚ ᱫᱤᱥᱟᱹ ᱫᱚᱦᱚ ᱦᱩᱭᱩᱜ ᱛᱟᱵᱚᱱᱟ ᱥᱮ ᱚᱱᱟ ᱠᱚ ᱚᱠᱟ ᱞᱮᱠᱟᱨᱮ ᱢᱟᱹᱱᱢᱤ ᱠᱚ ᱵᱚᱱ ᱥᱤᱨᱡᱚᱱ ᱞᱮᱱᱟ ᱥᱮ ᱫᱷᱟᱹᱨᱛᱤ ᱠᱚ ᱥᱤᱨᱡᱚᱱ ᱞᱮᱱᱟ᱾
ᱮᱠᱫᱚᱢ ᱮᱠᱫᱚᱢ᱾
ᱦᱮᱸ᱾
ᱟᱞᱤᱧ ᱫᱚ ᱠᱤᱪᱷᱩ ᱠᱤᱪᱷᱩ ᱡᱟᱭᱜᱟ ᱨᱮᱱᱟᱜ ᱡᱟᱦᱟᱸ ᱨᱮ ᱠᱚᱨᱮ ᱯᱚᱨᱚᱵᱽ ᱠᱚ ᱦᱩᱭᱩᱜ ᱛᱟᱵᱚᱱᱟ ᱦᱮᱸᱥᱮ ᱚᱱᱟ ᱠᱚ ᱠᱚ ᱡᱟᱭᱜᱟ ᱠᱚᱨᱮ ᱪᱮᱫ ᱠᱷᱟᱹᱛᱤᱨ ᱯᱚᱨᱚᱵᱽ ᱦᱩᱭᱩᱜᱼᱟ? ᱪᱤᱞᱤ ᱵᱚᱸᱜᱟ ᱠᱟᱱᱟᱭ ᱚᱠᱟ ᱞᱮᱠᱟᱨᱮ ᱦᱮᱡ ᱮᱱᱟᱭ᱾ ᱚᱱᱟ ᱚᱱᱟ ᱠᱟᱹᱴᱤᱡ ᱜᱟᱞᱢᱟᱨᱟᱣ ᱞᱤᱧ ᱞᱟᱹᱭᱟᱵᱮᱱᱟ᱾
ᱦᱮᱸ ᱟᱪᱷᱟ ᱞᱟᱹᱭ ᱞᱮᱵᱤᱱ ᱛᱟᱦᱞᱮ ᱟᱸᱡᱚᱢ ᱞᱮᱜᱮ ᱞᱤᱧ᱾
ᱟᱪᱪᱷᱟ ᱟᱪᱪᱷᱟ ᱛᱟᱦᱞᱮ ᱦᱩᱭᱩᱜ ᱠᱟᱱᱟ ᱱᱚᱝᱠᱟ ᱢᱟᱱᱮ ᱟᱞᱮᱨᱮ ᱡᱟᱦᱟᱸᱭ ᱵᱩᱲᱦᱤ ᱢᱮᱱᱟᱭ ᱛᱟᱞᱮᱭᱟ ᱩᱱᱤ ᱜᱚᱞᱯᱚᱭ ᱞᱟᱹᱭᱟᱫ ᱞᱤᱧ ᱛᱟᱦᱮᱸᱫ᱾ ᱡᱮ ᱵᱟᱝᱢᱟ
ᱢᱟᱱᱮ ᱠᱷᱟᱹᱫᱤᱨᱟᱱᱤ ᱯᱚᱨᱚᱵᱽ ᱡᱟᱦᱟ ᱟᱡᱚᱢ ᱟᱠᱟᱜ ᱟᱵᱤᱱ ᱥᱮ ᱵᱟᱝ?
ᱦᱳᱭ ᱧᱩᱛᱩᱢ ᱫᱚᱞᱤᱧ ᱟᱸᱡᱚᱢ ᱟᱠᱟ ᱦᱟᱸᱜ ᱢᱟᱱᱮ ᱩᱱᱟᱹᱜ ᱫᱚ ᱵᱟᱹᱞᱤᱧ ᱵᱟᱲᱟᱭᱟ ᱚᱠᱟᱞᱮᱠᱟ ᱦᱩᱭᱩᱜᱼᱟ?
ᱦᱳᱭ ᱦᱳᱭ ᱦᱳᱭ᱾ ᱢᱟᱱᱮ ᱱᱚᱣᱟ ᱠᱷᱟᱸᱫᱤᱨᱟᱱᱤ ᱯᱚᱨᱚᱵᱽ ᱫᱚ ᱦᱩᱭᱩᱜ ᱠᱟᱱᱟ᱾ ᱡᱟᱦᱟᱭ ᱠᱷᱟᱸᱫᱤ ᱨᱟᱱᱤ ᱢᱟᱱᱮ ᱢᱤᱫᱴᱟᱝ ᱠᱩᱲᱤ ᱜᱤᱫᱽᱨᱟᱹ ᱠᱟᱱᱟᱭ᱾ ᱦᱮᱸ ᱵᱟᱝ ᱨᱟᱱᱤ ᱢᱮᱱᱟᱜ ᱛᱟᱭᱟ ᱠᱷᱟᱸᱫᱤ ᱨᱟᱱᱤ᱾
ᱦᱮᱸ᱾
ᱛᱟᱞᱦᱮ ᱟᱹᱰᱤ ᱢᱟᱲᱟᱝ ᱨᱮᱱᱟᱜ ᱠᱟᱛᱷᱟ ᱠᱟᱱᱟ ᱱᱚᱣᱟ ᱫᱚ᱾
ᱮᱜ ᱦᱮᱸ᱾
ᱢᱟᱱᱮ ᱫᱩ ᱫᱩᱫᱩᱜᱚ ᱛᱟᱠᱚᱣᱟᱜ ᱢᱚᱪᱟ ᱠᱷᱚᱱᱟᱜ ᱟᱸᱡᱚᱢ ᱠᱟᱛᱷᱟ ᱠᱟᱱᱟ᱾
ᱦᱮᱸ᱾
ᱟᱨ ᱛᱤᱱᱟᱹᱜ ᱴᱟ ᱥᱟᱨᱤ ᱥᱮ ᱱᱟᱥᱮ ᱠᱟᱱᱟ ᱵᱟᱞᱤᱧ ᱵᱟᱲᱟᱭᱟ᱾ ᱢᱮᱱᱠᱷᱟᱱ ᱟᱹᱞᱤᱧ ᱫᱚᱞᱤᱧ ᱯᱟᱹᱛᱭᱟᱹᱣ ᱠᱟᱱᱟ᱾
ᱦᱮᱸ ᱦᱮᱸ᱾
ᱚᱱᱟ ᱟᱛᱩ ᱨᱮᱱ ᱜᱮ ᱢᱤᱫᱴᱮᱱ ᱵᱟᱵᱟ ᱦᱚᱲ
ᱡᱟᱣ ᱫᱤᱱ ᱞᱮᱠᱟᱜᱮ ᱥᱤᱭᱳᱜ ᱮ ᱪᱟᱞᱟᱣ ᱞᱮᱱᱟ᱾
ᱦᱮᱸ᱾
ᱛᱟᱞᱦᱮ ᱥᱤᱭᱳᱜ ᱥᱤᱭᱳᱜ ᱛᱮ ᱜᱚᱝᱠᱮ ᱟᱫᱚ ᱢᱟᱱᱮ ᱡᱟᱦᱟᱭ ᱩᱱᱤ ᱠᱷᱟᱸᱫᱤ ᱢᱟᱹᱭ ᱟᱜ ᱢᱩᱨᱛᱤ ᱡᱟᱦᱟ ᱫᱷᱤᱨᱤ ᱢᱩᱨᱛᱤ ᱢᱟᱱᱮ ᱚᱱᱟ ᱢᱩᱨᱮ ᱢᱟᱱᱮ ᱢᱩᱨᱮ ᱢᱟᱱᱮ ᱥᱤ ᱡᱷᱟᱜ ᱠᱮᱫᱮᱭᱟᱭ
ᱟᱫᱚ ᱛᱟᱦᱚᱞᱮ ᱫᱚᱢᱮ ᱢᱟᱭᱟᱝ ᱡᱚᱨᱚᱭ ᱱᱟ
ᱦᱮᱸ
ᱩᱱᱤ ᱢᱟ ᱫᱚᱢᱮ ᱵᱚᱛᱚᱨ ᱠᱟᱱ ᱞᱮᱫᱟ ᱫᱷᱤᱨᱤ ᱠᱷᱚᱱᱟᱜ ᱫᱚ ᱚᱠᱟ ᱞᱮᱠᱟ ᱨᱮ ᱵᱟᱭᱟᱝ ᱡᱚᱨᱚᱜ ᱠᱟᱱᱟ
ᱦᱮᱸ ᱛᱚ ᱚᱱᱟᱢᱟ ᱦᱟᱦᱟᱲᱟ ᱞᱮᱠᱟᱱ
ᱦᱳᱭ ᱮᱠᱫᱚᱢ ᱦᱮᱸ ᱦᱮᱸ ᱟᱨᱚ ᱩᱱ ᱚᱠᱛᱚ ᱫᱚ ᱟᱹᱰᱤ ᱯᱟᱹᱦᱤᱞ ᱨᱮᱱᱟᱜ ᱠᱟᱛᱷᱟ ᱠᱟᱱᱟ ᱥᱮ ᱩᱱ ᱚᱠᱛᱚ ᱫᱚ ᱢᱳᱵᱟᱭᱤᱞ ᱠᱚᱦᱚᱸ ᱵᱟᱝ ᱛᱟᱦᱮᱸ ᱠᱟᱱᱟ ᱚᱠᱚᱭᱮ ᱯᱷᱳᱱ ᱟᱭᱟ ᱥᱮ ᱚᱠᱚᱭᱮ ᱦᱚᱦᱚᱣᱟᱭᱟ ᱩᱱ ᱢᱟᱨᱟᱝ ᱵᱟᱹᱭᱦᱟᱹᱲ ᱵᱟᱹᱭᱦᱟᱹᱲ ᱵᱤᱞᱟᱹᱱ ᱵᱟᱹᱭᱦᱟᱹᱲ ᱛᱟᱞᱟ ᱨᱮᱫᱚ
ᱛᱟᱦᱞᱮ ᱟᱹᱰᱤ ᱥᱟᱦᱚᱥ ᱠᱟᱛᱮᱜ ᱛᱟᱦᱞᱮ ᱞᱟᱹᱭᱫᱟ ᱱᱚᱣᱟ ᱫᱷᱤᱨᱤ ᱫᱚ ᱥᱮ ᱱᱚᱣᱟ ᱢᱩᱨᱛᱤ ᱫᱚ ᱚᱲᱟᱜ ᱤᱧ ᱤᱫᱤᱭᱟ
ᱟᱪᱪᱷᱟ
ᱛᱟᱦᱞᱮ ᱩᱱ ᱚᱠᱛᱚ ᱨᱮ ᱚᱸᱰᱮ ᱫᱩᱲᱩᱵ ᱵᱟᱲᱟ ᱫᱟᱜ ᱠᱚ ᱧᱩ ᱵᱟᱲᱟ ᱠᱟᱛᱮᱜ ᱛᱟᱦᱚᱞᱮ ᱚᱱᱟ ᱫᱷᱤᱨᱤ ᱫᱚᱭ ᱜᱚᱜ ᱠᱮᱫᱟ ᱰᱟᱝᱨᱤ ᱦᱚᱸ ᱟᱲᱟᱨ ᱠᱚᱭ ᱜᱚᱜ ᱟᱜ ᱠᱤᱱᱟ
ᱦᱮᱸ
ᱟᱫᱚ ᱥᱚᱡᱷᱮ ᱠᱮᱫᱟᱭ ᱚᱲᱟᱜ ᱥᱮᱫ ᱢᱚᱦᱰᱟᱭᱮᱱᱟ ᱛᱟᱦᱞᱮ ᱩᱱ ᱚᱠᱛᱚ ᱨᱮ ᱠᱟ- ᱴᱤᱡ ᱞᱟᱸᱜᱟ ᱜᱮ ᱟᱹᱭᱠᱟᱹᱣ ᱠᱮᱜᱟᱭ ᱩᱱ ᱵᱟᱵᱟ ᱦᱚᱲ ᱫᱚ ᱛᱟᱞᱦᱮ ᱚᱠᱛᱚ ᱨᱮ ᱞᱟᱹᱭ ᱠᱮᱜᱟᱭ ᱡᱮ ᱵᱟᱝᱢᱟ ᱡᱤᱨᱟᱹᱣ ᱞᱮᱱ ᱜᱮ
ᱦᱮᱸ
ᱫᱟᱨᱮ ᱞᱟᱛᱟᱨ ᱫᱟᱨᱮ ᱵᱩᱴᱟᱹ ᱞᱟᱛᱟᱨ ᱨᱮ
ᱦᱮᱸ ᱥᱤᱭᱳᱜ ᱥᱤᱭᱳᱜ ᱛᱮ ᱞᱟᱸᱜᱟ ᱠᱟᱱᱟᱭ
ᱦᱳᱭ ᱦᱳᱭ ᱜᱚᱝᱠᱮ ᱦᱳᱭ ᱥᱤᱭᱳᱜ ᱥᱤᱭᱳᱜ ᱛᱮ ᱞᱟᱸᱜᱟᱣ ᱠᱟᱱᱟᱭ
ᱦᱮᱸ
ᱟᱫᱚ ᱫᱷᱤᱨᱤ ᱫᱚ ᱫᱟᱨᱮ ᱵᱩᱴᱟᱹᱨᱮ ᱫᱚᱦᱚ ᱠᱮᱫᱟᱭ ᱟᱫᱚ ᱪᱮᱫ ᱫᱟᱨᱮ ᱨᱮ ᱛᱟᱦᱮᱸ ᱠᱟᱱᱟ ᱜᱚᱢᱠᱮ ᱚᱱᱟ ᱫᱚᱞᱤᱧ ᱦᱤᱲᱤᱧ ᱠᱮᱜᱼᱟ᱾ ᱵᱟᱝ ᱫᱚ ᱵᱟᱲᱮ ᱫᱟᱨᱮ ᱵᱟᱝ ᱫᱚ ᱦᱮᱸᱥᱟᱜ ᱫᱟᱨᱮ ᱧᱮᱞ ᱢᱟ ᱟᱹᱞᱤᱧ ᱦᱚᱞᱤᱧ ᱧᱮᱞ ᱟᱠᱟᱟᱜᱼᱟ᱾
ᱦᱮᱸ
ᱛᱟ ᱩᱱ ᱚᱠᱛᱚ ᱨᱮ ᱚᱱᱮ ᱫᱚᱦᱚ ᱠᱮ ᱠᱷᱟᱱᱮ ᱫᱷᱤᱨᱤ᱾ ᱟᱨᱚ ᱜᱟᱴᱤᱡ ᱡᱤᱨᱟᱹᱣᱮᱱᱟᱭ ᱰᱟᱝᱨᱤ ᱦᱚᱸ ᱟᱹᱛᱤᱧ ᱵᱟᱲᱟᱭ ᱛᱟᱹᱠᱤᱱ ᱟᱡᱦᱚᱸ ᱡᱤᱨᱟᱹᱣᱱᱟᱭ᱾ ᱡᱚᱠᱷᱚᱱ ᱮᱵᱷᱮᱱ ᱠᱟᱛ ᱞᱟᱹᱭ ᱫᱟᱭ ᱤᱦ ᱟᱹᱰᱤ ᱩᱛᱟᱹᱨ ᱵᱮᱲᱟᱣ ᱟᱠᱟᱱᱟ ᱛᱚ ᱫᱟᱜ ᱢᱟᱹᱲᱤ ᱠᱚᱦᱚᱸ ᱟᱣᱨᱤᱧ ᱡᱚᱢᱟ᱾ ᱥᱮ ᱫᱟᱜ ᱢᱹᱰᱤ ᱠᱚᱦᱚᱸ ᱮᱠᱷᱚᱱ ᱟᱹᱜᱩ ᱟᱣᱨᱤ ᱠᱚ ᱦᱤᱡᱩᱜᱼᱟ᱾
ᱟᱪᱪᱷᱟ
ᱛᱟᱦᱚᱞᱮ ᱩᱱ ᱚᱠᱛᱚ ᱨᱮ ᱡᱚᱠᱷᱚᱱ ᱚᱱᱟ ᱫᱷᱤᱨᱤ ᱛᱩᱞᱮᱜᱼᱟᱭ᱾ ᱚᱲᱟᱜ ᱤᱫᱤ ᱞᱟᱹᱜᱤᱫ ᱩᱱ ᱫᱚ ᱵᱟᱭ ᱛᱩᱞ ᱫᱟᱲᱮᱭᱟᱜ ᱠᱟᱱᱟ᱾
ᱟᱪᱪᱷᱟ
ᱦᱳᱭ ᱛᱟᱦᱚᱞᱮ ᱪᱮᱫ ᱮ ᱪᱤᱠᱟᱹᱭᱟ᱾ ᱛᱟᱦᱚᱞᱮ ᱩᱱᱫᱚ ᱩᱱᱫᱚ ᱚᱸᱰᱮᱜᱮ ᱵᱟᱹᱜᱤ ᱦᱚᱴᱚᱣᱟᱫᱟᱭ᱾ ᱚᱲᱟᱜ ᱮ ᱪᱟᱞᱟᱣ ᱮᱱᱟ ᱚᱲᱟᱜ ᱪᱟᱞᱟᱣ ᱠᱟᱛᱮᱜ ᱟᱛᱚ ᱢᱟᱺᱡᱷᱤ ᱦᱟᱲᱟᱢ ᱥᱟᱣ ᱟᱠᱚ ᱟᱹᱛᱩ ᱥᱳᱞᱳ ᱟᱱᱟ ᱦᱚᱲᱮ᱾ ᱡᱟᱣᱨᱟ ᱠᱮᱫ ᱠᱚᱣᱟᱭ ᱞᱟᱹᱭᱟᱫ ᱠᱚᱣᱟᱭ ᱡᱮ ᱱᱚᱝᱠᱟ ᱱᱚᱝᱠᱟ ᱵᱮᱯᱟᱨ᱾
ᱦᱮᱸ
ᱛᱟᱦᱚᱞᱮ ᱚᱱᱟ ᱫᱷᱤᱨᱤ ᱫᱚ ᱚᱸᱰᱮ ᱜᱮ ᱛᱟᱦᱮᱸᱭᱮᱱᱟ᱾
ᱟᱪᱪᱷᱟ
ᱛᱟᱦᱚᱞᱮ ᱟᱛᱳ ᱥᱳᱞᱳ ᱚᱱᱟ ᱠᱚ ᱜᱚᱞᱯᱚ ᱟ ᱜᱚᱞᱯᱚ᱾ ᱜᱟᱞᱢᱟᱨᱟᱣ ᱠᱮᱫ ᱛᱮ ᱚᱸᱰᱮ ᱜᱟᱞᱚᱪ ᱟᱠᱷᱲᱟ ᱠᱚ ᱫᱩᱲᱩᱵ ᱠᱮᱫ ᱛᱮ ᱵᱟᱝᱢᱟ ᱞᱟᱹᱭ ᱫᱟᱠᱚ᱾ ᱱᱚᱣᱟ ᱫᱚ ᱵᱚᱸᱜᱟ ᱠᱟᱱᱟᱭ ᱱᱩᱭ ᱫᱚ ᱚᱱᱟᱛᱮ ᱢᱟᱭᱟᱝ ᱡᱚᱨᱚ ᱟᱠᱟᱱ ᱛᱟᱭᱟ ᱥᱮ ᱟᱨᱦᱚᱸ ᱟᱭᱢᱟ ᱟᱭᱢᱟ ᱠᱟᱛᱷᱟ ᱟᱨᱚ ᱧᱮᱞ ᱮᱱᱟ ᱠᱚᱴᱟ ᱫᱤᱱ ᱯᱚᱨᱮ ᱜᱮ ᱟᱨᱚ ᱜᱤᱫᱽᱨᱟᱹ ᱠᱚ ᱦᱩᱭ ᱟᱠᱟᱱ ᱛᱟᱭᱟ ᱩᱱᱤ ᱠᱷᱟᱫᱤ ᱢᱟᱹᱭ ᱨᱮᱱ ᱚᱱᱮ ᱡᱮ ᱜᱚᱝᱠᱮ ᱢᱩᱨᱮ ᱥᱤᱡᱷᱟᱜ ᱞᱮᱫᱮᱭᱟᱭ
ᱦᱳᱭ
ᱟᱸᱡᱚᱢᱮ ᱟᱵᱤᱱ ᱥᱮ ᱵᱟᱝ
ᱦᱮᱸ ᱟᱸᱡᱚᱢᱮᱜ ᱟᱞᱤᱧ᱾
ᱦᱳᱭ ᱞᱟᱹᱭ ᱫᱟᱞᱤᱧ ᱚᱱᱮ ᱡᱮ ᱢᱩᱨᱮ ᱥᱤᱡᱷᱟᱜ ᱢᱟᱱᱮ ᱥᱤᱡᱷᱟᱜ ᱞᱮᱫᱮᱭᱟᱭ᱾ ᱢᱟᱱᱮ ᱩᱱ ᱚᱠᱛᱚ ᱨᱮᱜᱮ ᱢᱩᱸ ᱫᱚ ᱠᱷᱟᱸᱫᱤ ᱟᱠᱟᱱ ᱛᱟᱭᱟ ᱢᱟᱱᱮ ᱵᱟᱺᱰᱤ᱾ ᱠᱟᱱᱛᱮ
ᱵᱟᱺᱰᱤ ᱟ᱾ᱠᱟᱱ ᱛᱟᱭᱟ ᱦᱳᱭ᱾
ᱦᱳᱭ ᱟᱫᱚ ᱚᱱᱟ ᱛᱮᱜᱮ ᱢᱟᱱᱮ ᱚᱸᱰᱮᱱᱟᱜ ᱯᱚᱨᱚᱵᱽ ᱫᱚ ᱱᱤᱛᱚᱜ ᱦᱚᱸᱠᱚ ᱞᱟᱹᱭ ᱜᱮᱭᱟ ᱡᱮ ᱵᱟᱝᱢᱟ ᱠᱷᱟᱺᱫᱤᱨᱟᱱᱤ᱾
ᱟᱨ ᱱᱤᱛᱚᱜ ᱫᱚ ᱩᱱᱠᱩᱨᱮᱱ ᱚᱱᱮ ᱩᱱᱤ ᱨᱮᱱ ᱜᱤᱫᱟᱹᱨ ᱯᱤᱫᱟᱹᱨ ᱠᱚᱦᱚᱸ ᱢᱮᱱᱟᱜ ᱠᱚᱛᱟᱞᱮᱭᱟ ᱜᱤᱫᱟᱹᱨ ᱯᱤᱫᱟᱹᱨ ᱠᱚ᱾ ᱦᱩᱭ ᱠᱟᱱᱟ ᱠᱚ ᱚᱱᱟ ᱥᱟᱭᱤᱰ ᱥᱟᱭᱤᱰ ᱠᱚᱨᱮ ᱢᱮᱱᱟᱜ ᱠᱚᱣᱟ ᱧᱮᱞ ᱧᱟᱢᱚᱜ ᱟᱠᱚ᱾
ᱦᱮᱸ
ᱢᱟᱱᱮ ᱚᱱᱟ ᱫᱚ ᱮᱠᱫᱚᱢ ᱥᱟᱹᱨᱤ ᱠᱟᱛᱷᱟ ᱠᱟᱱ ᱜᱮᱭᱟ ᱡᱮ᱾ ᱟᱵᱚ ᱡᱮᱢᱚᱱ ᱦᱟᱹᱛᱤ ᱥᱟᱫᱚᱢ ᱵᱚᱱ ᱟᱹᱜᱩ ᱠᱚᱣᱟ ᱱᱟᱣᱟ ᱱᱟᱣᱟ᱾ ᱠᱚ ᱡᱟᱦᱮᱨ ᱠᱚᱨᱮ ᱚᱱᱟ ᱫᱚ ᱚᱱᱠᱟ ᱫᱚ ᱵᱟᱝ ᱚᱱᱟᱫᱚ᱾ ᱛᱮᱜᱮ ᱠᱚ ᱦᱮᱡ ᱟᱠᱟᱱᱟ ᱱᱚᱰᱮ ᱡᱟᱦᱟᱸᱭ ᱠᱷᱟᱺᱫᱤ ᱢᱟᱹᱭ ᱨᱮᱱ ᱡᱟᱦᱟᱸᱭ ᱜᱤᱫᱟᱹᱨ ᱛᱟᱭ᱾
ᱦᱳᱭ
ᱦᱳᱭ ᱚᱱᱠᱟ᱾ ᱟᱫᱚ ᱩᱱ ᱚᱠᱛᱚ ᱨᱮ ᱛᱟᱦᱚᱞᱮ ᱚᱱᱟ ᱫᱚ ᱚᱸᱰᱮ ᱫᱚᱠᱚ ᱧᱩᱛᱩᱢ ᱟᱠᱟᱜᱼᱟ ᱢᱟᱱᱮ ᱠᱷᱟᱺᱫᱤ ᱨᱟᱱᱤ᱾
ᱟᱦᱸ
ᱦᱳᱭ ᱥᱮ
ᱚᱱ ᱚᱱᱮ ᱡᱮ ᱢᱩ ᱠᱷᱟᱺᱫᱤᱭᱮᱱ ᱛᱟᱭ
ᱦᱳᱭ ᱦᱳᱭ
ᱦᱳᱭ ᱩᱱ ᱨᱮᱜᱮ ᱠᱚ ᱧᱩᱛᱩᱢ ᱠᱮᱫᱮᱭᱟ ᱩᱱᱤ ᱫᱚ ᱠᱷᱟᱺᱫᱤ ᱨᱟᱱᱤ
ᱮᱠᱫᱚᱢ ᱮᱠᱫᱚᱢ ᱜᱚᱝᱠᱮ ᱩᱱ ᱨᱮᱜᱮ ᱠᱚ ᱧᱩᱛᱩᱢ ᱠᱟᱫᱮᱭᱟ ᱠᱷᱟᱺᱫᱤ ᱨᱟᱱᱤ
ᱦᱩᱸ
ᱦᱮᱸ ᱟᱫᱚ ᱮᱨᱯᱚᱨᱮ ᱠᱷᱚᱱᱟᱜ ᱫᱚ ᱤᱱᱟᱹ ᱢᱟᱱᱮ ᱵᱟᱹᱞᱤᱧ ᱫᱤᱥᱟᱹᱭᱮᱫᱟ ᱢᱟᱱᱮ ᱚᱠᱟᱻ ᱥᱮᱜ ᱚᱠᱟ ᱢᱟᱱᱮ ᱥᱤᱡᱤᱱ ᱨᱮ ᱤᱭᱟᱹ ᱚᱠᱟᱴᱟᱜ ᱢᱟᱥ ᱨᱮ ᱡᱮ ᱯᱚᱨᱚᱵᱽ ᱦᱩᱭᱩᱜᱼᱟ ᱚᱸᱰᱮ ᱦᱩᱭᱩᱜᱼᱟ ᱯᱟᱛᱟ ᱮᱱᱮᱡ ᱠᱚ
ᱢᱟᱱᱮ ᱩᱱᱤ ᱧᱩᱛᱩᱢ ᱛᱮ ᱵᱚᱸᱜᱟ ᱵᱩᱨᱩ ᱠᱚ ᱫᱮᱵᱟ ᱥᱮᱵᱟᱭᱟ ᱩᱱᱤ ᱧᱩ
ᱮᱠᱫᱚᱢ ᱮᱠᱫᱚᱢ ᱦᱳᱭ ᱦᱳᱭ ᱮᱠᱫᱚᱢ ᱮᱠᱫᱚᱢ ᱮᱠᱫᱚᱢ ᱯᱟᱛᱟ ᱮᱱᱮᱡ ᱠᱚ ᱟᱨᱚ ᱮᱢᱟᱱ ᱮᱢᱟᱱ ᱛᱮᱱᱟᱜ ᱡᱤᱱᱤᱥ ᱠᱚ ᱦᱩᱭᱩᱜᱼᱟ
ᱦᱩᱸ
ᱟᱨ ᱜᱚᱝᱠᱮ ᱱᱚᱶᱟ ᱯᱟᱴᱟᱵᱤᱸᱫᱟᱹ ᱫᱚᱵᱤᱱ ᱦᱮᱡ ᱵᱟᱲᱟᱣ ᱠᱟᱱᱟ ᱥᱮ ᱵᱟᱝ
ᱩᱸ ᱯᱟᱴᱟᱵᱤᱸᱫᱟᱹ ᱠᱚᱫᱚ ᱵᱟᱹᱞᱤᱧ ᱪᱟᱞᱟᱣ ᱵᱟᱲᱟ ᱠᱟᱱᱟ ᱢᱤᱫ ᱫᱷᱟᱣ ᱦᱚᱸ
ᱦᱳᱭ ᱦᱳᱭ ᱫᱚᱻ ᱯᱟᱴᱟᱵᱤᱸᱫᱟᱹ ᱠᱚᱦᱚᱸ ᱛᱚᱜ ᱼᱼ ᱦᱳᱭ ᱦᱳᱭ ᱦᱳᱭ
ᱟᱹᱵᱤᱱ ᱵᱤᱱ ᱪᱟᱞᱟᱣ ᱵᱟᱲᱟ ᱠᱟᱱᱟ ᱥᱮ ᱵᱟᱝ
ᱮᱠᱫᱚᱢ ᱮᱠᱫᱚᱢ ᱜᱚᱝᱠᱮ ᱟᱹᱰᱤᱵᱟᱨ ᱞᱤᱧ ᱪᱟᱞᱟᱣ ᱠᱟᱱᱟ ᱟᱹᱞᱤᱧ ᱫᱚ
ᱦᱩᱸ
ᱟᱹᱰᱤ ᱱᱟᱯᱟᱭ ᱟᱹᱰᱤ ᱨᱟᱹᱥᱠᱟᱹ ᱨᱚᱢᱼᱡᱚᱢ ᱜᱮ
ᱦᱩᱸ ᱟᱪᱪᱷᱟ ᱢᱤᱫᱴᱟᱱ ᱠᱩᱠᱞᱤ ᱞᱤᱧ ᱫᱚᱦᱚᱭᱟ
ᱮᱠᱫᱚᱢ ᱮᱠᱫᱚᱢ ᱢᱟ ᱞᱟᱹᱭ ᱵᱮᱱ ᱢᱟ
ᱢᱟᱱᱮ ᱚᱱᱟ ᱯᱟᱛᱟ ᱫᱚ ᱚᱠᱟ ᱠᱷᱚᱡ ᱥᱤᱨᱡᱟᱹᱣ ᱞᱮᱱᱟ ᱥᱮ ᱪᱮᱫ ᱠᱷᱟᱹᱛᱤᱨ ᱚᱱᱟ ᱯᱟᱛ ᱛᱟ ᱫᱚᱠᱚ ᱫᱚᱦᱚᱭᱟ ᱚᱱᱟ ᱠᱤᱵᱤᱱ ᱵᱟᱲᱟᱭᱟ?
ᱚᱱᱟ ᱫᱚ ᱜᱚᱝᱠᱮ ᱮᱠᱫᱚᱢ ᱵᱟᱲᱟᱭ ᱫᱚ ᱢᱟᱱᱮ ᱫᱚᱢᱮ ᱴᱷᱤᱠ ᱥᱟᱺᱦᱤᱡ ᱫᱚ ᱵᱟᱹᱞᱤᱧ ᱵᱟᱲᱟᱭᱟ ᱾
ᱦᱩᱜ ᱦᱩᱸ ᱾
ᱞᱟᱹᱭ ᱟᱠᱚ ᱵᱟᱝᱢᱟ ᱚᱸᱰᱮ ᱫᱚ ᱵᱷᱳᱭᱨᱳᱵ ᱵᱚᱸᱜᱟᱣᱟᱜ ᱯᱩᱡᱟᱹ ᱦᱩᱭᱩᱜᱼᱟ ᱾
ᱦᱮᱸ ᱟᱪᱪᱷᱟ ᱾
ᱚᱱᱟ ᱵᱟᱠᱷᱨᱟᱛᱮ ᱚᱸᱰᱮ ᱢᱤᱫᱴᱟᱝ ᱯᱟᱛᱟ ᱠᱚ ᱫᱚᱦᱚ ᱠᱟᱜᱼᱟ ᱾
ᱚᱱᱟ ᱯᱩᱡᱟᱹ ᱫᱚ ᱵᱟᱨ ᱴᱷᱮᱱ ᱦᱩᱭᱩᱜᱼᱟ ᱢᱤᱫᱴᱮᱱ ᱫᱚ ᱯᱟᱛᱟ ᱴᱟᱺᱰᱤ ᱨᱮᱜᱮ ᱟᱨ ᱢᱤᱫᱴᱮᱱ ᱫᱚ ᱠᱟᱹᱴᱤᱡ ᱥᱟᱦᱟ ᱠᱟᱛᱮᱫ ᱢᱤᱫᱴᱮᱱ ᱚᱸᱰᱮ ᱠᱷᱚᱱᱟᱜ ᱢᱤᱫ ᱠᱤᱞᱳᱢᱤᱴᱟᱨ ᱜᱟᱱ ᱥᱟᱦᱟ ᱠᱟᱛᱮᱜ ᱚᱸᱰᱮ ᱦᱩᱭᱩᱜᱼᱟ ᱾ ᱯᱩᱡᱟᱹ ᱯᱟᱥᱟ ᱫᱚ ᱟᱫᱚ ᱟᱥᱟ ᱠᱚᱨᱮ ᱡᱟᱹᱱᱤᱡ ᱤᱭᱩᱴᱩᱵᱽ ᱠᱚᱨᱮ ᱵᱤᱱ ᱧᱮᱞ ᱞᱮᱠᱷᱟᱱ ᱵᱤᱱ ᱧᱟᱢᱟ ᱡᱮ ᱚᱱᱟ ᱠᱚᱨᱮᱱᱟᱜ ᱤᱱᱴᱟᱨᱵᱷᱤᱭᱩ ᱠᱚ ᱢᱟᱱᱮ ᱠᱩᱞᱤ ᱠᱩᱯᱞᱤ ᱠᱚ ᱪᱮᱫ ᱢᱟᱱᱮ ᱚᱠᱟᱨᱮ ᱯᱩᱡᱟᱹ ᱦᱩᱭᱩᱜᱼᱟ ᱪᱮᱫ ᱠᱷᱟᱹᱛᱤᱨ ᱦᱩᱭᱩᱜᱼᱟ
ᱚᱸ ᱦᱮᱸ
ᱟᱹᱞᱤᱧ ᱦᱚᱸᱞᱤᱧ ᱧᱮᱞ ᱫᱚᱞᱤᱧ ᱧᱮᱞ ᱞᱮᱜᱼᱟ ᱾ ᱟᱫᱚ ᱩᱱᱟᱹᱜ ᱩᱱᱟᱹᱜ ᱴᱟ ᱫᱚ ᱩᱭᱦᱟᱹᱨ ᱵᱟᱭ ᱦᱤᱡᱩᱜ ᱠᱟᱱ ᱛᱟᱹᱞᱤᱧᱟ ᱱᱤᱛᱚᱜ ᱫᱚ
ᱦᱩᱸ ᱾
ᱟᱫᱚ ᱮᱠᱫᱚᱢ ᱩᱭᱦᱟᱹᱨ ᱞᱮᱠᱷᱟᱱ ᱞᱤᱧ ᱞᱟᱹᱭ ᱟᱵᱤᱱᱟ ᱾
ᱦᱮᱸ ᱚᱱᱟ ᱠᱚᱦᱚᱸ ᱵᱟᱲᱟᱭ ᱞᱟᱹᱠᱛᱤ ᱠᱟᱱ ᱜᱮᱭᱟ ᱵᱟᱠᱷᱟᱱ ᱡᱟᱦᱟᱸᱭ ᱠᱚ ᱠᱩᱠ ᱠᱩᱞᱤ ᱮᱢᱟᱱ ᱢᱮᱱᱟ ᱡᱮ ᱯᱟᱴᱟᱵᱤᱫᱟᱹ ᱵᱤᱱ ᱪᱟᱞᱟᱜ ᱠᱟᱱᱟ ᱚᱸᱰᱮ ᱫᱚ ᱪᱮᱜ ᱠᱷᱟᱹᱛᱤᱨ ᱡᱮ ᱮᱸ ᱚᱱᱟ ᱯᱚᱨᱚᱵᱽ ᱠᱚ ᱫᱚᱦᱚᱭᱟ ᱚᱱᱟ ᱠᱚ ᱵᱟᱲᱟᱭ ᱞᱟᱹᱠᱛᱤ ᱠᱟᱱᱟ ᱥᱮ ᱵᱟᱠᱷᱟᱱ ᱫᱚ ᱚᱠᱟ ᱞᱮᱠᱟᱨ ᱨᱮ ᱛᱮᱞᱟᱢ ᱮᱢᱟ ᱠᱚᱣᱟ ᱦᱟᱸᱜ
ᱮᱠᱫᱚᱢ ᱮᱠᱫᱚᱢ ᱜᱚᱝᱠᱮ ᱮᱠᱫᱚᱢ ᱾
ᱦᱩᱸ ᱾
ᱚᱱᱟ ᱫᱚ ᱵᱟᱲᱟᱭ ᱠᱟᱜ ᱞᱟᱹᱠᱛᱤ ᱠᱟᱱ ᱜᱮᱭᱟ ᱾
ᱟᱨ ᱦᱚᱸᱞᱤᱧ ᱟᱸᱡᱚᱢ ᱠᱟᱜᱼᱟ ᱯᱟᱴᱟᱵᱤᱫᱟᱹ ᱨᱮᱫᱚ ᱮᱴᱟᱜ ᱮᱴᱟᱜ ᱫᱤᱥᱚᱢ ᱠᱷᱚᱡᱽ ᱦᱚᱸ ᱠᱚ ᱟᱹᱰᱤ ᱥᱟᱺᱜᱤᱧ ᱥᱟᱺᱜᱤᱧ ᱫᱤᱥᱚᱢ ᱠᱷᱚᱡᱽ ᱦᱚᱸ ᱠᱚ ᱦᱤᱡᱩᱜ ᱜᱮᱭᱟ ᱾
ᱮᱠᱫᱚᱢ ᱜᱮ ᱦᱤᱡᱩᱜ ᱟᱠᱚ ᱪᱮᱫᱟᱜ ᱵᱟᱝ ᱵᱤᱦᱟᱨ ᱵᱮᱝᱜᱚᱞ ᱵᱤᱦᱟᱨ ᱯᱚᱱᱚᱛ ᱨᱮᱱ ᱟᱥᱟᱢ ᱯᱚᱱᱚᱛ ᱨᱮᱱ, ᱡᱷᱟᱠᱷᱚᱸᱱᱰ ᱯᱚᱱᱚᱛ ᱨᱮᱱ, ᱵᱮᱝᱜᱚᱞ ᱯᱚᱱᱚᱛ ᱨᱮᱱ,
ᱦᱩᱸ ᱾
ᱜᱚᱴᱟ ᱫᱤᱥᱚᱢ ᱠᱷᱚᱱᱟᱜ ᱢᱟᱱ ᱫᱤᱥᱚᱢ, ᱢᱟᱱ ᱫᱤᱥᱚᱢ, ᱵᱟᱨᱦᱟ ᱫᱤᱥᱚᱢ, ᱵᱩᱜᱲᱤ ᱫᱤᱥᱚᱢ, ᱛᱩᱝ ᱫᱤᱥᱚᱢ, ᱪᱷᱳᱣᱟᱱᱤ ᱫᱤᱥᱚᱢ, ᱜᱚᱴᱟ ᱫᱤᱥᱚᱢ ᱠᱷᱚᱱᱟᱜ ᱯᱟᱴᱟᱵᱤᱫᱟᱹ ᱧᱮᱧᱮᱞ ᱫᱚᱯᱮ ᱦᱤᱡᱩᱜᱼᱟ, ᱟᱹᱰᱤ ᱨᱟᱹᱥᱠᱟᱹ ᱥᱩᱵᱩᱫ ᱥᱟᱞᱟᱜᱼᱟ ᱾ ᱟᱹᱰᱤ ᱨᱟᱹᱥᱠᱟᱹ ᱨᱚᱢᱚᱡᱽ ᱥᱟᱞᱟᱜ ᱜᱮ ᱯᱟᱨᱚᱢᱚᱜᱼᱟ ᱚᱱᱟ ᱯᱟᱴᱟᱵᱤᱫᱟᱹ ᱫᱚ
ᱚᱸ ᱟᱪᱪᱷᱟ ᱚᱱᱟ ᱯᱟᱴᱟᱵᱤᱫᱟᱹ ᱯᱟᱛᱟ ᱫᱚ ᱢᱟᱱᱮ ᱢᱤᱫ ᱫᱤᱱ ᱨᱮᱱᱟᱜ ᱠᱟᱱᱟ ᱥᱮ ᱵᱟᱨ ᱥᱤᱧ ᱯᱮ ᱢᱟᱦᱟ ᱨᱮᱱᱟᱜ ᱠᱟᱱᱟ?
ᱚᱱᱟ ᱫᱚ ᱜᱚᱝᱠᱮ ᱵᱟᱨ ᱥᱤᱧ‌‌ ᱨᱮᱱᱟᱜ ᱠᱟᱱᱟ ᱾
ᱚᱸ ᱟᱪᱪᱷᱟ ᱾
ᱵᱟᱨ ᱥᱤᱧ ᱦᱩᱭᱩᱜᱼᱟ ᱾
ᱚᱱᱟ ᱢᱟᱱᱮ ᱵᱟᱨ ᱥᱤᱧ ᱜᱮ ᱯᱟᱛᱟ ᱮᱱᱮᱡ ᱠᱚ ᱦᱩᱭᱩᱜᱼᱟ ᱥᱮ ᱪᱮᱫ ᱞᱮᱠ
ᱵᱟᱝ-ᱟ ᱜᱚᱝᱠᱮ ᱯᱟᱛᱟ ᱦᱚᱠᱚ ᱮᱱᱮᱡᱟ ᱚᱱᱮ ᱯᱟᱛᱟ ᱫᱚ ᱮᱱᱞᱳᱜ ᱠᱚ ᱮᱱᱮᱡᱼᱟ ᱥᱮ ᱵᱟᱹᱞᱤᱧ ᱵᱟᱲᱟᱭᱼᱟ ᱢᱮᱱᱠᱷᱟᱱ ᱟᱹᱞᱤᱧ ᱫᱚᱥᱟᱨ ᱫᱤᱱ ᱦᱤᱞᱳ ᱞᱤᱧ ᱪᱟᱞᱟᱣ ᱟᱫᱚ ᱥᱟᱺᱜᱤᱧ ᱥᱟᱺᱜᱤᱧ ᱨᱮᱱ ᱦᱚᱲ ᱫᱚ ᱢᱟᱱᱮ ᱚᱱᱟ ᱞᱟᱦᱟ ᱩᱱ ᱦᱤᱞᱳᱜ ᱪᱟᱞᱟᱣ ᱠᱟᱛᱮ ᱜᱮ ᱵᱟᱥᱟ ᱠᱟᱛᱮ ᱠᱚ ᱛᱟᱸᱦᱮᱱᱟ ᱚᱸᱰᱮ ᱜᱮ ᱵᱟᱥ ᱛᱮ ᱡᱟᱦᱟᱱᱼᱟᱜ ᱜᱟᱹᱲᱤ ᱛᱮ, ᱚᱸᱰᱮ ᱜᱮᱠᱚ ᱤᱥᱤᱱ ᱵᱟᱥᱟᱝᱼᱟ ᱚᱸᱰᱮ ᱜᱮ ᱡᱚᱢ ᱧᱩ ᱠᱚ ᱦᱳᱭᱳᱜᱼᱟ ᱾ ᱟᱫᱚ ᱟᱸᱥᱟ ᱠᱚᱨᱮ ᱠᱚ ᱮᱱᱮᱡ ᱜᱮᱭᱟ ᱯᱟᱛᱟ ᱫᱚ ᱪᱮᱫ ᱠᱚ ᱪᱤᱠᱟᱹ ᱵᱟᱲᱟᱭᱼᱟ ᱨᱟᱹᱥᱠᱟᱹ ᱞᱟᱹᱜᱤᱫ ᱠᱚ ᱦᱮᱡ ᱟᱠᱟᱱᱟ ᱵᱟᱠᱚ ᱨᱟᱹᱥᱠᱟᱹᱭᱟ ᱾
ᱦᱳᱭ ᱾ ᱚᱱᱮ ᱩᱱᱟᱹᱜ ᱡᱷᱟᱹᱞ ᱠᱷᱚᱡᱽ ᱠᱚ ᱦᱮᱡ ᱟᱠᱟᱱᱟ ᱢᱟᱱᱮ ᱩᱱᱩᱠᱩ ᱫᱚ ᱤᱥᱤᱱ ᱵᱟᱥᱟᱝ ᱦᱚᱛᱚ ᱦᱳᱭᱳᱜ ᱛᱟᱠᱚᱣᱟ ᱾
ᱮᱠᱫᱚᱢ ᱮᱠᱫᱚᱢ ᱟᱨ ᱦᱳᱴᱮᱞ ᱠᱚᱨᱮ ᱡᱚᱢ ᱢᱟ ᱦᱟᱸᱜ ᱢᱟᱱᱮ ᱠᱷᱟᱪᱮ ᱫᱟᱢ ᱜᱚᱝᱠᱮ ᱠᱷᱟᱪᱮ ᱜᱚᱱᱚᱝ
ᱢᱟᱱᱮ ᱩᱱ ᱫᱚ ᱦᱚᱲ ᱧᱮᱞ ᱛᱮᱜᱮ ᱢᱟᱱᱮ ᱜᱚᱱᱚᱝ ᱠᱚ ᱡᱟᱹᱥᱛᱤᱭᱼᱟ
ᱮᱠᱫᱚᱢ ᱮᱠᱫᱚᱢ
ᱵᱟᱲᱟᱭ ᱜᱮᱭᱟ ᱠᱚ ᱡᱮ ᱱᱩᱱᱟᱹᱜ ᱦᱚᱲ ᱠᱚ ᱦᱮᱡ ᱟᱠᱟᱱᱟ ᱥᱟᱺᱜᱤᱧ ᱥᱟᱺᱜᱤᱧ ᱫᱤᱥᱚᱢ ᱠᱚ ᱨᱮᱱ ᱵᱟᱝ ᱠᱚ ᱦᱟᱛᱟᱣ ᱨᱮ ᱦᱚᱸ ᱵᱟᱭ ᱜᱟᱱᱚᱜᱼᱟ ᱢᱟᱱᱮ ᱞᱟᱡ ᱨᱮᱸᱜᱮᱡ ᱫᱚ ᱚᱠᱟ ᱨᱮ ᱠᱚ ᱫᱚᱦᱚᱭ ᱛᱟᱠᱚᱣᱟ ᱦᱮᱸ ᱥᱮ
ᱮᱠᱫᱚᱢ ᱮᱠᱫᱚᱢ ᱮᱠᱫᱚᱢ ᱡᱟᱭ ᱦᱳᱠ ᱜᱚᱝᱠᱮ ᱱᱚᱣᱟ ᱱᱤᱛᱳᱜ ᱱᱤᱭᱟᱹ ᱜᱷᱟᱹᱲᱤᱡ ᱨᱮᱱᱟᱜ ᱚᱠᱛᱚ ᱚᱠᱛᱚ ᱫᱚ ᱢᱟᱱᱮ ᱪᱟᱵᱟ ᱦᱤᱡᱩᱜ ᱠᱟᱱ ᱛᱟᱞᱟᱝ-ᱟ
ᱟᱹᱞᱤᱧ ᱦᱚᱸ ᱟᱹᱵᱤᱱ ᱥᱟᱞᱟᱜ ᱜᱟᱞᱢᱟᱨᱟᱣ ᱠᱟᱛᱮ ᱟᱹᱰᱤ ᱢᱚᱸᱡᱽ ᱞᱤᱧ ᱵᱩᱡᱷᱟᱹᱣ ᱠᱮᱫᱟ ᱟᱹᱰᱤ ᱠᱤᱪᱷᱩ ᱞᱤᱧ ᱵᱟᱲᱟᱭ ᱧᱟᱢ ᱠᱮᱫᱟ᱾
ᱦᱩᱸ
ᱦᱳᱭ ᱤᱱᱠᱟ ᱠᱟᱛᱮᱜ ᱜᱮ ᱛᱚ ᱜᱟᱞᱢᱟᱨᱟᱣ ᱠᱟᱛᱮᱫ ᱥᱟᱺᱜᱤᱧ ᱥᱟᱺᱜᱤᱧ ᱫᱤᱥᱚᱢ ᱨᱮᱭᱟᱜ ᱟᱹᱨᱤ ᱪᱟᱹᱞᱤ ᱠᱚ ᱵᱟᱲᱟᱭ ᱧᱟᱢᱚᱜᱼᱟ᱾